ᱦᱮᱞᱳ᱾
ᱦᱮᱞᱳ ᱜᱚᱝᱠᱮ ᱟᱡᱚᱢ ᱠᱟᱱᱟ ᱛᱚ?
ᱦᱮᱞᱳ᱾
ᱦᱮᱸ ᱟᱸᱡᱚᱢᱚᱜ ᱠᱟᱱᱟ? ᱦᱚᱸ᱾ ᱜᱚᱝᱠᱮ ᱵᱷᱟᱹᱜᱤ ᱴᱷᱤᱠ ᱥᱟᱯᱷᱟ ᱥᱟᱯᱷᱟ ᱫᱚ ᱟᱸᱡᱚᱢ ᱵᱟᱝ ᱧᱟᱢᱚᱜ ᱠᱟᱱᱟ ᱠᱟᱹᱴᱤᱡ ᱦᱮᱸ ᱡᱚᱸᱦᱟᱨ ᱜᱮ ᱾
ᱛᱟᱨᱯᱚᱨ, ᱵᱟᱝ ᱟᱸᱡᱚᱢᱚᱜ ᱠᱟᱱᱟ?
ᱦᱮᱸ ᱦᱮᱸ ᱱᱤᱛᱳᱜ ᱫᱚ ᱟᱸᱡᱚᱢ ᱧᱟᱢᱚᱜ ᱠᱟᱱᱟ, ᱚᱱᱛᱮ ᱦᱚᱸ ᱥᱟᱰᱮ ᱠᱟᱱᱟ ᱤᱧ ᱴᱷᱮᱡ ᱦᱚᱸ ᱾
ᱚ ᱟᱪᱪᱷᱟ ᱟᱪᱪᱷᱟ ᱾
ᱦᱮᱸ, ᱱᱤᱛᱳᱜ ᱛᱷᱟᱯᱟ ᱛᱷᱟᱯᱟ ᱟᱸᱡᱚᱢ ᱧᱟᱢᱚᱜ ᱠᱟᱱᱟ ᱛᱚ?
ᱦᱮᱸ, ᱟᱸᱡᱚᱢ ᱧᱟᱢᱚᱜ ᱠᱟᱱᱟ ᱾
ᱦᱮᱸ, ᱛᱟᱦᱚᱞᱮ ᱵᱮᱥ ᱵᱟᱲᱟ ᱜᱮᱛᱚ ᱚᱲᱟᱜ ᱠᱚᱨᱮ᱾
ᱦᱮᱸ, ᱚᱲᱟᱜ ᱠᱚᱨᱮ ᱢᱟ ᱵᱮᱥ ᱵᱟᱲᱟ ᱜᱮ ᱱᱤᱛᱚᱜ ᱫᱚ ᱾
ᱚ ᱛᱟᱦᱚᱞᱮ ᱚᱲᱟᱜ ᱠᱚᱨᱮ ᱫᱟᱠᱟ ᱡᱚᱢ ᱫᱚ ᱦᱳᱭ ᱠᱟᱱᱟ ᱥᱮ ᱵᱟᱝ?
ᱦᱮᱸ ᱫᱟ
ᱦᱮᱸ ᱪᱮᱜᱵᱤᱱ ᱞᱟᱹᱭᱮᱫᱟ?
ᱵᱟᱝ ᱟᱡᱚᱢᱚᱜ ᱠᱟᱱᱟ?
ᱦᱮᱸ ᱠᱟᱹᱴᱤᱡ ᱜᱮᱫ ᱜᱮᱫ ᱠᱟᱛᱮ ᱦᱤᱡᱩᱜ ᱠᱟᱱᱟ, ᱟᱴᱠᱟ ᱟᱴᱠᱟ ᱛᱮ ᱾
ᱟᱪᱪᱷᱟ ᱾
ᱠᱟᱹᱴᱤᱡ ᱯᱷᱟᱸᱠᱟ ᱥᱮᱫ ᱪᱟᱞᱟᱜ ᱵᱤᱱᱥᱮ ᱚᱠᱟᱨᱮ ᱦᱮᱱᱟᱜ ᱵᱮᱱᱟ ᱠᱟᱹᱡ ᱾
ᱚᱲᱟᱜ ᱨᱮ ᱾
ᱱᱮᱴᱳᱣᱟᱨᱠ ᱢᱚᱱᱮ ᱦᱩᱭᱩᱜ ᱠᱟᱱᱟ ᱠᱟᱹᱴᱤᱡ ᱥᱚᱢᱚᱥᱟ
ᱱᱤᱛᱚᱜ ᱵᱤᱱ ᱟᱸᱡᱚᱢ ᱫᱟ?
ᱦᱮᱸ ᱦᱮᱸ ᱱᱤᱛᱚ ᱟᱸᱡᱚᱢ ᱧᱟᱢᱚᱜ ᱠᱟᱱᱟ ᱴᱷᱤᱠ ᱜᱮᱭᱟ ᱴᱷᱤᱠ ᱜᱮᱭᱟ ᱾
ᱟᱪᱪᱷᱟ ᱾ ᱚ ᱪᱮ ᱚᱲᱟᱜ ᱠᱚᱨᱮ ᱢᱟ ᱵᱮᱥ ᱵᱟᱲᱟ ᱜᱮᱭᱟ ᱠᱚ?
ᱦᱮᱸ ᱦᱮᱸ ᱟᱞᱮᱭᱟᱜ ᱚᱲᱟᱜ ᱠᱚᱨᱮ ᱦᱚᱸ ᱵᱮᱥ ᱵᱟᱰᱟᱭ ᱜᱮ ᱾
ᱟᱪᱪᱷᱟ ᱾
ᱟᱫᱚ ᱱᱤᱛᱚ ᱫᱚᱞᱟᱝ ᱨᱚᱯᱚᱲ ᱞᱮ ᱠᱟᱹᱴᱤᱡ ᱤᱭᱟᱹ ᱵᱮᱯᱟᱨ ᱛᱮ ᱾ ᱚᱞᱚᱜ ᱡᱤᱭᱚᱱ ᱵᱮᱯᱟᱨᱛᱮ ᱪᱤᱠᱠᱟᱢ ᱟᱢᱟᱜ ᱡᱤᱭᱚᱱᱮᱢ ᱪᱟᱞᱟᱣ ᱠᱮᱫᱼᱟ ᱠᱷᱟᱸᱰᱟᱣ ᱠᱮᱫᱼᱟ ᱾ ᱤᱥᱠᱩᱞ ᱤᱥᱠᱩᱞ ᱞᱟᱭᱤᱯᱷ ᱨᱮ᱾
ᱦᱮᱸ ᱦᱮᱸ ᱾
ᱚ ᱛᱟᱦᱚᱞᱮ ᱟᱢᱫᱚ ᱛᱤᱱᱟᱹᱜ ᱫᱷᱟᱹᱵᱤᱡ ᱚᱞᱚᱜ ᱯᱟᱲᱦᱟᱣ ᱫᱚ ᱦᱩᱭ ᱠᱟᱱ ᱛᱟᱢᱟ?
ᱚᱞᱚᱜ ᱢᱟ ᱦᱩᱭ ᱠᱟᱱᱟ ᱮᱢᱱᱤ ᱳᱭ ᱯᱷᱟᱥᱴ ᱤᱭᱟᱨ ᱦᱟᱹᱵᱤᱡ ᱦᱩᱭ ᱠᱟᱱᱟ ᱟᱫᱚ ᱚᱱᱛᱮ ᱢᱟ ᱵᱟᱟᱹᱞᱤᱧ ᱫᱟᱲᱮᱭᱟᱫᱟ ᱢᱟᱱᱮ ᱚᱲᱟᱜ ᱠᱚᱨᱮᱱᱟᱜ ᱟᱨᱠᱤ ᱯᱚᱨᱤᱥᱛᱷᱤᱛᱤ ᱥᱛᱷᱤᱛᱤ ᱠᱚ ᱥᱮ ᱨᱚᱠᱚᱢ ᱵᱟᱝ ᱛᱟᱦᱮᱸ ᱠᱟᱱᱟ ᱾
ᱚ ᱾
ᱜᱮ ᱾ ᱟᱹᱞᱤᱧ ᱢᱟ ᱢᱟᱱᱮ ᱮᱢᱚᱱ ᱟᱞᱮ ᱢᱟ ᱢᱟᱱᱮ ᱮᱢᱚᱱ ᱯᱚᱨᱤᱥᱛᱷᱤᱛᱤ ᱚᱲᱟᱜ ᱾ ᱠᱚᱨᱮ ᱫᱩᱣᱟᱹᱨ ᱠᱚᱨᱮ ᱢᱟᱱᱮ ᱮᱢᱚᱱ ᱮᱢᱚᱱ ᱯᱚᱨᱤᱥᱛᱷᱤᱛ ᱛᱟᱦᱮᱸ ᱠᱟᱱᱟ ᱩᱱᱟᱹᱜ ᱦᱟᱹᱵᱤᱡ ᱦᱚᱸ ᱵᱟᱹᱞᱤᱧ ᱢᱚᱱᱮ ᱞᱟᱜᱼᱟ ᱡᱮ ᱛᱤᱭᱳᱜ ᱫᱟᱲᱮᱭᱟᱜᱼᱟᱞᱤᱧ ᱢᱮᱱᱛᱮ ᱾ ᱛᱟᱹᱣ ᱛᱤᱭᱳᱜ ᱫᱟᱲᱮᱭᱟᱫᱟᱞᱤᱧ ᱱᱚᱣᱟ ᱜᱮ ᱢᱟᱨᱟᱝ ᱠᱟᱛᱷᱟ ᱾
ᱦᱮᱸ ᱚᱱᱟ ᱫᱚ ᱵᱮᱥ ᱵᱮᱯᱟᱨ ᱜᱮᱭᱟ ᱾
ᱦᱮᱸ ᱾
ᱡᱟᱦᱟᱸ ᱩᱰᱩᱝ ᱜᱮ ᱯᱟᱲᱟᱣ ᱦᱩᱭ ᱠᱟᱱᱟ ᱡᱟᱦᱟᱸᱱᱟᱜ ᱫᱚ ᱥᱤᱠᱷᱱᱟᱹᱛ ᱫᱚ ᱦᱩᱭ ᱟᱠᱟᱱᱟ ᱾ ᱛᱚ ᱚᱱᱟ ᱨᱮᱜᱮ ᱡᱤᱭᱚᱱ ᱫᱚ ᱠᱷᱟᱸᱰᱟᱣ ᱜᱟᱱᱚᱜᱼᱟ ᱡᱟᱦᱟᱸ ᱞᱮᱠᱟᱛᱮ ᱾
ᱦᱮᱸ ᱾ ᱢᱟᱱᱮ ᱮᱢᱚᱱ ᱞᱤᱧ ᱯᱟᱲᱦᱟᱣ ᱟᱠᱟᱱᱟ ᱢᱮ ᱡᱟᱛᱮ ᱳᱭ ᱦᱚᱲ ᱠᱚ ᱟᱞᱚ ᱠᱚ ᱮᱲᱮ ᱫᱟᱲᱮᱭᱟᱞᱤᱧ ᱢᱟ ᱾
ᱦᱮᱸ ᱦᱮᱸ ᱡᱟᱦᱱᱟᱜ ᱠᱟᱹᱢᱤ ᱞᱮᱠᱟᱛᱮ ᱠᱚᱨᱟᱣ ᱠᱟᱛᱮ ᱡᱟᱦᱱᱟᱜ ᱡᱚᱢ ᱜᱟᱱᱚᱜᱼᱟ ᱚᱱᱠᱟᱱᱟᱜ
ᱚᱲᱟᱜ ᱨᱮᱢᱟ ᱟᱭᱢᱟ ᱜᱮ ᱢᱟᱱᱮ ᱟᱹᱞᱤᱧ ᱢᱟ ᱴᱷᱤᱠ ᱜᱮᱭᱟᱞᱤᱧ ᱟᱭᱩ ᱵᱟᱵᱟ ᱢᱟ ᱠᱟᱹᱴᱤᱡ ᱩᱱᱟᱹᱜ ᱴᱷᱤᱠ ᱵᱟᱹᱱᱩᱜ ᱠᱚᱣᱟ ᱛᱟᱦᱚᱞᱮ ᱩᱱᱠᱩ ᱟᱭᱳᱼ ᱵᱟᱵᱟᱣᱟᱜ ᱥᱟᱯᱴ ᱵᱟᱝ ᱵᱤᱱ ᱧᱟᱢ ᱞᱮᱠᱷᱟᱱ ᱪᱤᱠᱟᱹ ᱛᱮᱵᱤᱱ ᱪᱮᱛᱟᱱ ᱥᱮᱫ ᱵᱤᱱ ᱟᱨᱚ ᱵᱤᱱ ᱨᱟᱠᱟᱵ ᱪᱷᱟᱲᱟᱜᱼᱟ ᱟᱹᱵᱤᱱ ᱢᱟ ᱞᱮᱭ ᱵᱤᱱ᱾
ᱚᱱᱟ ᱜᱮᱛᱚ ᱚᱱᱟ ᱢᱟ ᱛᱚ ᱴᱷᱤᱠ ᱠᱟᱛᱷᱟ ᱵᱮᱱ ᱞᱟᱹᱭ ᱠᱟᱜ-ᱟ, ᱟᱭᱳ ᱦᱚᱲ ᱟᱜ ᱛᱮ ᱚᱲᱟᱜ ᱦᱚᱲᱟᱜ ᱥᱟᱯᱳᱴ ᱡᱩᱫᱤ ᱵᱟᱝ ᱠᱟᱛᱷᱟ ᱞᱮᱠᱟᱭᱟ ᱯᱚᱭᱥᱟ ᱫᱤᱠ ᱫᱤᱭᱮ ᱦᱚᱸ ᱥᱟᱯᱚᱴ ᱫᱚ ᱮᱱᱠᱷᱟᱱ ᱫᱚ ᱞᱟᱹᱠᱛᱤᱜ ᱠᱟᱱ ᱜᱮᱭᱟ ᱡᱟᱹᱥᱛᱤ ᱠᱟᱭᱛᱮ᱾
ᱦᱳᱭ ᱦᱳᱭ ᱱᱮᱛᱟᱨ ᱢᱟ ᱡᱟ ᱪᱟᱞᱟᱜ ᱠᱟᱱᱟ ᱛᱟᱦᱚᱞᱮ ᱚᱲᱟᱜ ᱠᱷᱚᱱᱟᱜ ᱠᱟᱹᱴ ᱠᱟᱹᱴᱤᱡ ᱦᱚᱸ ᱡᱩᱫᱤ ᱠᱟᱹᱴᱤᱡ ᱥᱟᱯᱳᱴ ᱵᱟᱵᱤᱱ ᱧᱟᱢᱟ ᱛᱟᱦᱚᱞᱮ ᱟᱵᱤᱱ ᱫᱚ ᱪᱤᱠᱟᱹᱛᱮ ᱟᱨᱦᱚᱸ ᱪᱮᱛᱟᱱ ᱥᱮᱫ ᱵᱤᱱ ᱚᱱᱛᱮ ᱵᱤᱱ ᱨᱟᱠᱟᱵ ᱪᱟᱞᱟᱜ-ᱟ ᱢᱟ ᱞᱟᱹᱭ ᱵᱤᱱ?
ᱦᱮᱸ ᱚᱱᱟᱱᱟᱜᱛᱚ ᱟᱫᱚ ᱱᱮᱛᱟᱨ ᱢᱟ ᱫᱚ ᱯᱟᱲᱦᱟᱣ ᱨᱮᱫᱚ ᱟᱹᱰᱤ ᱜᱮ ᱠᱷᱚᱨᱪᱟᱜ ᱠᱟᱱᱟ ᱞᱟᱦᱟ᱾ ᱡᱚᱢ ᱦᱚᱸ ᱛᱚ ᱞᱟᱹᱠᱛᱤᱜ ᱠᱟᱱᱟ᱾ ᱟᱵᱟᱨ ᱚᱱᱟ ᱠᱟᱭᱛᱮ ᱡᱟᱦᱟᱸ ᱯᱟᱲᱦᱟᱣ ᱡᱚᱱᱱᱮ ᱡᱟᱦᱟᱸ ᱞᱟᱜᱟᱜ ᱜᱮᱭᱟ ᱵᱳᱭ ᱠᱚ, ᱠᱷᱟᱛᱟ ᱠᱚ, ᱚᱱᱟ ᱦᱚᱸ ᱛᱚ ᱠᱟᱹᱣᱰᱤ ᱵᱟᱠᱷᱟᱡ ᱮᱠᱟᱞ ᱛᱮᱜᱮ ᱵᱟᱝ ᱜᱟᱱᱚᱜ ᱠᱟᱱᱟ᱾
ᱦᱳᱭ ᱦᱳᱭ, ᱚᱱᱟ ᱠᱚᱢᱟ ᱡᱷᱚᱛᱚ ᱜᱮ ᱠᱤᱨᱤᱧ ᱜᱮ ᱦᱩᱭᱩᱜ ᱠᱟᱱ ᱛᱟᱦᱮᱸᱫ ᱩᱱ ᱢᱟ᱾
ᱦᱩᱸ᱾
ᱛᱟᱦᱚᱞᱮ ᱚᱲᱟᱜ ᱫᱩᱣᱟᱹᱨ ᱠᱚᱨᱮ ᱦᱚᱸ ᱢᱟᱱᱮ ᱥᱮᱨᱚᱠᱚᱢ ᱢᱟᱱᱮ ᱯᱚᱨᱤᱥᱛᱷᱤᱛᱤ ᱵᱟᱹᱱᱩᱜᱼᱟ ᱛᱟᱦᱚᱞᱮ ᱚᱲᱟᱜ ᱠᱚᱨᱮ ᱦᱚᱸ ᱞᱤᱧ ᱠᱷᱚᱭ ᱵᱟᱲᱟ ᱠᱮᱫ ᱠᱚᱣᱟ, ᱮ ᱚᱲᱟᱜ ᱨᱮᱦᱚᱸ ᱩᱱᱟᱹᱜ ᱥᱟᱯ ᱯᱚᱴ ᱵᱟᱱ ᱠᱚ ᱮᱢᱟᱜ ᱞᱤᱧᱟᱹ ᱵᱟᱝ ᱞᱮᱭ ᱠᱮᱫᱟ ᱠᱚ ᱡᱟ ᱵᱤᱱ ᱯᱟᱲᱦᱟᱣ ᱟᱠᱟᱱᱟ ᱩᱱᱟᱹᱜ ᱦᱚᱸ ᱩᱱᱟᱹᱜ ᱠᱷᱟᱱ ᱜᱮ ᱟᱫᱚ ᱵᱟᱢ ᱯᱟᱲᱦᱟᱣ ᱨᱮᱦᱚᱸ ᱜᱟᱱᱚᱜᱼᱟ, ᱛᱟᱦᱚᱞᱮ ᱟᱹᱞᱤᱧ ᱢᱟ ᱯᱟᱲᱦᱟᱜ ᱨᱮᱱᱟᱜ ᱢᱟ ᱫᱚᱢᱮ ᱜᱮ ᱤᱪᱪᱷᱟᱹ ᱛᱟᱦᱮᱸᱜ ᱠᱟᱱ ᱛᱟᱹᱟᱞᱤᱧᱟ ᱟᱨᱦᱚᱸ ᱪᱮᱛᱟᱱ ᱥᱮᱫ᱾
ᱦᱮᱸ ᱦᱮᱸ᱾
ᱛᱚ ᱱᱚᱱᱛᱮ ᱚᱲᱟᱜ ᱦᱚᱲᱟᱜ ᱥᱮᱨᱚᱠᱚᱢ ᱢᱟᱱᱮ ᱥᱟᱯᱳᱨᱴ ᱵᱟᱞᱤᱧ ᱧᱟᱢ ᱫᱟᱲᱮᱭᱟᱫᱟ᱾ ᱪᱮᱫ ᱵᱤᱱ ᱪᱤᱠᱟᱹᱭᱟ ᱛᱟᱦᱚᱞᱮ ᱚᱱᱟ ᱨᱮᱜᱮ ᱵᱚᱱᱫᱚ ᱦᱩᱭᱮᱱ ᱛᱟᱞᱤᱧᱟ ᱵᱟᱫᱽᱫᱷᱚ ᱛᱮ᱾
ᱚ, ᱛᱟᱦᱚᱞᱮ ᱤᱥᱠᱩᱞ ᱠᱚᱨᱮᱱ ᱜᱟᱛᱮ ᱠᱚᱫᱚ ᱠᱚᱱᱴᱟᱠ ᱨᱮ ᱦᱮᱱᱟᱜ ᱢᱮᱭᱟ ᱥᱮ ᱵᱟᱝ?
ᱦᱮᱸ ᱩᱝᱠᱩ ᱢᱟ ᱟᱭᱢᱟ ᱱᱤᱛᱚᱜ ᱫᱚ ᱢᱟᱱᱮ ᱦᱮᱱ-ᱛᱮᱱ ᱢᱟᱱᱮ ᱠᱳᱢᱯᱟᱱᱤ ᱠᱚᱨᱮᱜ ᱠᱚ ᱧᱟᱢ ᱠᱟᱫᱟ ᱮᱢᱱᱤ ᱥᱚᱨᱠᱟᱨᱤᱭᱟᱜ ᱵᱟᱝ ᱠᱟᱱ ᱨᱮᱦᱚᱸ, ᱢᱟᱱᱮ ᱩᱝᱠᱩ ᱫᱚ ᱩᱭᱟᱹᱭ ᱜᱮ ᱠᱟᱹᱢᱤᱭ ᱫᱟᱠᱚ, ᱱᱤᱛᱚᱜ ᱫᱚ ᱴᱷᱤᱠ ᱜᱮ ᱢᱮᱱᱟᱜ ᱠᱚᱣᱟ᱾ ᱵᱟᱭᱨᱮ ᱫᱤᱥᱚᱢ ᱠᱚᱨᱮ ᱢᱮᱱᱟᱜ ᱠᱚᱭᱟ᱾ ᱟᱨ ᱱᱤᱡᱮ ᱢᱟ ᱚᱲᱟᱜ ᱫᱩᱣᱟᱹᱨ ᱠᱚᱨᱮ ᱜᱮ ᱱᱤᱛᱳᱜ ᱫᱚ ᱚᱲᱟᱜ ᱨᱮᱱᱟᱜ ᱚᱱᱟ ᱠᱷᱮᱛ ᱵᱟᱹᱫᱽ ᱠᱚ ᱨᱮᱱᱟᱜ ᱜᱮ ᱧᱮᱞ ᱦᱩᱭᱩᱜ ᱠᱟᱱᱟ᱾
ᱦᱟᱸ, ᱚᱲᱟᱜ ᱨᱮᱱᱟᱜ ᱜᱮ ᱠᱷᱮᱛ ᱠᱚ ᱥᱟᱢᱞᱟᱣ ᱦᱳᱭᱳᱜ ᱠᱟᱱᱟ?
ᱦᱳᱭ ᱦᱳᱭ᱾
ᱚᱸᱻ᱾
ᱜᱟᱛᱮ ᱠᱚᱢᱟ ᱩᱝᱠᱩ ᱫᱚ ᱱᱤᱛᱚᱜ ᱫᱚ ᱵᱷᱟᱜᱮ ᱞᱟᱭᱤᱯᱷ ᱨᱮ ᱢᱮᱱᱟᱜ ᱠᱚᱣᱟ, ᱱᱤᱡᱮ ᱫᱚ ᱩᱝᱠᱩᱣᱟᱜ ᱧᱮᱞ ᱠᱟᱛᱮᱫ ᱪᱮᱫ ᱦᱩᱭᱩᱜ ᱢᱟ ᱞᱟᱹᱭ ᱵᱤᱱ᱾
ᱦᱳᱭ, ᱚᱱᱟ ᱢᱟᱛᱚ ᱴᱷᱤᱠ ᱠᱟᱛᱷᱟ ᱵᱤᱱ ᱞᱟᱹᱭ ᱠᱟᱫ᱾
ᱦᱳᱭ ᱩᱝᱠᱩ ᱫᱚ ᱥᱟᱯᱳᱴ ᱠᱚ ᱧᱟᱢ ᱠᱟᱫᱟ ᱚᱲᱟᱜ ᱫᱩᱣᱟᱹᱨ, ᱚᱲᱟᱜ ᱠᱷᱚᱱᱟᱜ ᱦᱚᱸ ᱠᱟᱹᱴᱤᱡ ᱥᱟᱯ ᱯᱚᱴ ᱠᱚ ᱧᱟᱢ ᱠᱟᱫᱟ᱾
ᱚ᱾ ᱛᱟᱦᱚᱞᱮ ᱤᱥᱠᱩᱞ ᱞᱟᱭᱤᱯᱷ ᱫᱚ ᱟᱵᱤᱱᱟᱜ ᱪᱤᱠᱟ ᱛᱟᱦᱮᱸ ᱞᱮᱱᱟ ᱤᱥᱠᱩᱞ ᱡᱟᱦᱟᱸ ᱡᱤᱭᱚᱱ?
ᱤᱥᱠᱩᱞ ᱡᱤᱭᱚᱱ ᱢᱟ ᱟᱹᱰᱤ ᱵᱮᱥ ᱜᱮ ᱛᱟᱦᱮᱸᱜ ᱠᱟᱱᱟ ᱚᱱᱟ ᱢᱟ ᱛᱤᱥ ᱦᱚᱸ ᱵᱟᱹᱞᱤᱧ ᱦᱤᱲᱤᱧ ᱫᱟᱲᱮᱭᱟᱜᱼᱟ᱾
ᱦᱮᱸ ᱚᱱᱟ ᱢᱟᱛᱚ ᱮ-ᱮᱠᱟᱞ ᱛᱮᱜᱮ ᱦᱤᱲᱤᱧ ᱵᱟᱝ ᱜᱟᱱᱚᱜᱼᱟ, ᱱᱚᱝᱠᱟᱱ ᱡᱤᱭᱚᱱ ᱫᱚ᱾
ᱵᱟᱝ ᱱᱮᱛᱟᱨ ᱠᱚ ᱡᱩᱫᱤ ᱡᱟᱦᱟᱸᱭ ᱜᱤᱫᱽᱨᱟᱹ ᱠᱚ ᱟᱨ ᱠᱤ ᱚᱝᱠᱟ ᱩᱱᱟᱹᱜ ᱟᱹᱞᱤᱧ ᱚᱱᱟ ᱵᱚᱭᱮᱥ ᱡᱟᱦᱟᱸ ᱵᱚᱭᱮᱥ ᱛᱟᱦᱮᱸᱜ ᱠᱟᱱ ᱛᱟᱹᱞᱤᱧᱟ ᱚᱱᱟ ᱵᱚᱭᱮᱥ ᱠᱚ ᱜᱤᱫᱽᱨᱟᱹ ᱡᱩᱫᱤ ᱟᱹᱛᱩ ᱠᱚᱨᱮᱫ ᱫᱟᱬᱟ ᱵᱟᱲᱟ ᱞᱤᱧ ᱧᱮᱞ ᱠᱚᱣᱟ ᱡᱮ ᱫᱤᱱ ᱥᱠᱩᱞ ᱠᱚ ᱛᱟᱦᱮᱸᱱᱟ ᱠᱷᱩᱞᱟᱹᱣ, ᱡᱟᱦᱟᱸᱭ ᱜᱮᱞᱤᱧ ᱫᱤᱥᱟᱹ ᱠᱚᱣᱟ ᱠᱟᱹᱴᱤᱡ ᱞᱤᱧ ᱢᱮᱛᱟ ᱠᱚᱣᱟ ᱡᱮ ᱵᱟᱹᱵᱩ ᱱᱤᱛᱳᱜ ᱫᱚ ᱪᱟᱞᱟᱜ ᱤᱥᱠᱩᱞ ᱥᱩᱚᱢᱚᱭ ᱠᱟᱱ ᱛᱟᱯᱮᱭᱟ, ᱤᱥᱠᱩᱞ ᱥᱤᱡᱤᱱ ᱠᱟᱱᱟ ᱪᱟᱞᱟᱜ ᱯᱮ᱾
ᱦᱮᱸ ᱾
ᱱᱤᱛᱚᱜ ᱫᱚ ᱵᱟᱝ ᱯᱮ ᱵᱩᱡᱽ ᱫᱟᱲᱮᱭᱟᱜ-ᱟ ᱟᱯᱮ ᱦᱚᱸ ᱡᱮᱫᱤᱱ ᱯᱮ ᱵᱟᱹᱜᱤᱭᱟ ᱥᱮᱫᱤᱱ ᱯᱮ ᱵᱩᱡᱟ ᱡᱮ ᱤᱥᱠᱩᱞ ᱞᱟᱭᱤᱯᱷ ᱡᱮ ᱪᱮᱫᱠᱟ ᱛᱟᱦᱮᱸᱜ ᱠᱟᱱᱟ᱾
ᱦᱮᱸ ᱦᱮᱸ ᱚᱱᱟ ᱦᱚᱸ ᱛᱚ ᱟᱰᱤ, ᱟᱰᱤ ᱵᱷᱟᱜᱤ ᱠᱟᱛᱷᱟ ᱵᱤᱱ ᱛᱚ ᱞᱟᱦᱟᱛᱮ ᱢᱟᱱ ᱟᱻ ᱤᱥᱠᱩᱞ ᱞᱟᱭᱤᱯᱷ ᱨᱮ ᱡᱟᱦᱟᱸ ᱜᱚᱝᱠᱮ ᱥᱟᱶᱛᱮ ᱠᱚᱱᱴᱮᱠ ᱦᱚᱸ ᱵᱷᱟᱜᱤ ᱴᱷᱤᱠ ᱛᱟᱦᱮᱸ ᱞᱮᱱᱟ ᱨᱚᱲ ᱨᱚ ᱯᱚᱲ ᱦᱚᱸ᱾ ᱟᱸ ᱵᱷᱟᱜᱤ ᱴᱷᱤᱠ ᱚᱞᱚᱜ ᱚᱞᱚᱜ ᱡᱤᱭᱚᱱ ᱦᱚᱸ ᱟᱫᱚ ᱵᱷᱟᱜᱤ ᱴᱷᱤᱠ ᱪᱟᱞᱟᱜ ᱠᱟᱱ ᱛᱟᱦᱮᱸᱫ ᱞᱟᱦᱟ ᱛᱮᱢᱟ᱾
ᱦᱮᱸ ᱦᱮᱸ᱾
ᱟᱫᱚ ᱡᱟᱦᱟᱸ ᱤᱭᱟᱹ ᱠᱚ ᱦᱮᱡ ᱮᱱᱟ ᱡᱟᱦᱟᱸ ᱛᱟᱞᱟ ᱰᱷᱮᱜ ᱡᱟᱦᱟᱸ ᱞᱚᱠᱰᱟᱣᱩᱱ ᱠᱚ ᱢᱮᱛᱟᱜ ᱜᱮᱭᱟ᱾ ᱚᱱᱟ ᱠᱷᱟ ᱠᱟᱴᱤᱡ ᱚᱞᱚᱜ ᱯᱟᱲᱦᱟᱜ ᱫᱚ ᱟᱰᱤ ᱜᱮ ᱠᱷᱟᱨᱟᱯ ᱱᱟ ᱚᱱᱟ ᱨᱮ ᱫᱚ ᱚᱱᱟ ᱴᱟᱭᱮᱢ ᱨᱮ ᱫᱚ ᱾
ᱦᱳᱭ ᱛᱚᱨᱮ ᱱᱮᱛᱟᱨ ᱜᱤᱫᱽᱨᱟᱹ ᱠᱚ ᱫᱚ ᱟᱫᱚ ᱵᱟᱝ ᱠᱚ ᱵᱩᱡᱟ ᱩᱱᱟᱹᱜ ᱫᱚ ᱾
ᱦᱮᱸ ᱚᱱᱟ ᱜᱮ ᱛᱚ ᱾ ᱟᱫᱚ ᱞᱟᱦᱟ ᱛᱮ ᱞᱮᱠᱟ ᱫᱚ ᱚᱞᱚᱜ ᱡᱤᱭᱚᱱ ᱫᱚ ᱟᱫᱚ ᱡᱟᱦᱟᱸ ᱠᱷᱚᱵᱚᱨ ᱠᱚ ᱧᱟᱢᱚᱜ ᱠᱟᱱᱟ ᱦᱮᱸ ᱤᱧ ᱞᱟᱹᱭᱫᱟᱹᱧ ᱡᱟᱦᱟ ᱞᱟᱦᱟ ᱛ ᱾ ᱛᱮ ᱞᱮᱠᱟ ᱚᱞᱚᱜ ᱡᱤᱭᱚᱱ ᱡᱟᱦᱟᱸ ᱟᱵᱩ ᱵᱚᱱ ᱠᱷᱟᱸᱰᱟᱣ ᱠᱟᱜᱼᱟ ᱟᱫᱚ ᱱᱤᱛᱚᱜ ᱫᱚ ᱱᱚᱣᱟ ᱾ ᱫᱚ ᱠᱟᱛᱷᱟ ᱠᱚᱫᱚ ᱟᱸᱡᱚᱢ ᱵᱟᱝᱸᱧᱟᱢᱚᱜ ᱠᱟᱱᱟ ᱡᱮ ᱜᱚᱝᱠᱮ ᱛᱳᱛᱮ ᱨᱚᱯᱚᱲ ᱠᱚ ᱟᱠᱩᱨᱮᱱ ᱥᱴᱩᱰᱮᱱᱴ ᱥᱟᱛᱮᱜ ᱠᱚᱨᱟᱣ ᱫᱟᱠᱚ ᱥᱮ ᱵᱷᱟᱜᱤ ᱠᱚᱱᱴᱮᱠᱴ ᱦᱮᱱᱟᱜ ᱛᱟᱯᱮᱭᱟ ᱚᱱᱠᱟ ᱦᱚᱸᱛᱚ ᱵᱟᱹᱧ ᱟᱸᱡᱚᱢ ᱫᱟ ᱾
ᱦᱳᱭ ᱦᱳᱭ ᱱᱮᱛᱟᱨ ᱢᱟ ᱡᱟᱹᱱᱤᱡ ᱠᱷᱟᱱ ᱜᱚᱝᱠᱮ ᱠᱩᱦᱚᱸ ᱵᱟᱝᱠᱚ ᱵᱚᱛᱚᱨ ᱟᱠᱚ ᱠᱟᱱ ᱾
ᱦᱮᱸ ᱚᱱᱟ ᱜᱮᱛᱚ ᱡᱟᱦᱟᱸ ᱵᱷᱟᱜᱮ ᱥᱚᱢ ᱾ ᱯᱩᱲ ᱠᱚ ᱛᱟᱦᱮᱸ ᱞᱮᱱᱟ ᱜᱚᱢᱠᱮ ᱟᱰᱤ ᱢᱟᱪᱮᱫ ᱠᱚᱣᱟᱜ ᱥᱮ ᱟᱨ ᱯᱟᱹᱴᱷᱩᱣᱟᱹ ᱠᱩᱚᱣᱟᱜ ᱚᱱᱟ ᱫᱚ ᱪᱟᱵᱟᱜ ᱠᱟᱱ ᱜᱮᱭᱟ ᱮᱠᱟᱞ ᱛᱮ ᱜᱮ ᱱᱮᱛᱟᱨ ᱫᱚ ᱾
ᱦᱩᱸ ᱦᱩᱸ ᱦᱩᱸ ᱾ ᱛᱟᱦᱞᱮ ᱟᱵᱤᱱ ᱫᱚ ᱛᱤᱱᱟᱹᱜ ᱦᱟᱹᱵᱤᱡ ᱵᱤᱱ ᱪᱮᱫ ᱠᱟᱫᱟ ᱯᱟᱲᱦᱟᱣ ᱠᱩᱫᱚ?
ᱟᱞᱤ, ᱵᱟᱝ ᱟᱞᱤᱧ ᱫᱚ ᱮᱠᱷᱚᱱᱳ ᱠᱚᱢᱯᱤᱴ ᱫᱚ ᱵᱟᱝ ᱦᱮᱡ ᱠᱟᱱᱟ ᱟᱞᱤᱧ ᱦᱚᱸ ᱚᱱᱠᱟᱜᱮ ᱢᱚᱱᱮ ᱠᱟᱱᱟ ᱟᱵᱤᱱᱞᱤᱠᱟ ᱜᱮ ᱾
ᱛᱟᱹᱣ ᱪᱮᱫᱠᱟ ᱟᱵᱤᱱᱟᱜ ᱞᱟᱭᱤᱯᱷ ᱪᱮᱫᱠᱟ ᱪᱟᱞᱟᱣ ᱟᱠᱟᱱᱟ ᱯᱩᱭᱞᱳ ᱠᱷᱚᱱᱟᱜ ᱢᱩᱪᱟᱹᱫ ᱦᱟᱹᱵᱤᱡ ᱾
ᱯᱩᱭᱞᱳ ᱠᱷᱚᱱᱟᱜ ᱢᱩᱪᱟᱹᱫ ᱫᱷᱟᱹᱵᱤᱡ ᱯᱩᱭᱞᱳ ᱫᱚ ᱚᱱᱟ ᱡᱟᱦᱟᱸ ᱾ ᱦᱚᱯᱚᱱ ᱤᱥᱠᱩᱞ ᱠᱩ ᱢᱮᱛᱟᱜ ᱜᱮᱭᱟ ᱢᱤᱰᱤᱞ ᱾
ᱦᱳ ᱦᱳᱸ ᱦᱳᱭ ᱦᱳᱭ ᱯᱨᱟᱭᱢᱟᱨᱤ ᱾
ᱦᱮᱸ ᱯᱲᱟᱭᱢᱟᱨᱤᱥ ᱾ ᱠᱩᱞ ᱚᱱᱟ ᱦᱚᱸ ᱵᱷᱟᱜᱤ ᱴᱷᱤᱠ ᱪᱟᱞᱟᱣ ᱠᱟᱱᱟ ᱦᱮᱸ ᱦᱮᱸ ᱦ ᱾ ᱟᱫᱚ ᱩᱱᱟᱹᱜ ᱫᱚ ᱫᱤᱥᱟᱹ ᱵᱟᱝ ᱛᱟᱦᱮᱱ ᱜᱮᱭᱟ ᱛᱚ ᱟᱵᱩ ᱫᱚ ᱢᱤᱰᱤᱞ ᱠᱷᱪᱵ ᱾ ᱢᱤᱰᱤᱞ ᱤᱥᱠᱩᱞ ᱨᱮ ᱡᱟᱦᱟᱸ ᱫᱤᱥᱟᱹ ᱠᱩᱣᱟ ᱥᱮ ᱩᱱᱟᱹ ᱠᱷᱮᱞ ᱵᱟᱲᱟ ᱠᱩ ᱦᱩᱭ ᱠᱟᱱᱟ ᱛᱚ ᱜᱟᱛᱮ ᱥᱟᱶᱛᱮ ᱩᱱᱟᱜᱮ ᱫᱤᱥᱟᱹ ᱦᱮᱱᱟᱜᱼᱟ, ᱟᱫᱚ ᱦᱩᱰᱤᱧᱟᱜ ᱫᱚ ᱩᱱᱟᱜ ᱫᱚ ᱠᱟᱛᱷᱟ ᱫᱚ ᱢᱚᱱᱮ ᱵᱟᱱᱩᱜᱼᱟ ᱡᱟᱦᱟᱸ ᱠᱚ ᱜᱷᱚᱴᱟᱣ ᱠᱟᱱᱟ ᱾
ᱟᱪᱪᱷᱟ, ᱟᱪᱪᱷᱟ ᱾
ᱟᱫᱚ ᱜᱚᱝᱠᱮ ᱥᱟᱣᱛᱮᱜ ᱡᱟᱦᱟᱸ ᱨᱚᱯᱚᱲ ᱠᱩ ᱦᱩᱭ ᱠᱟᱱᱟ ᱚᱱᱟ ᱜᱤ ᱡᱟᱹᱥᱛᱤ ᱠᱟᱭᱛᱮ ᱟᱸᱻ ᱫᱤᱥᱟᱹ ᱫᱚ ᱢᱤᱱᱟᱜ ᱼᱟ,
ᱦᱟᱻᱦ ᱛᱟᱦᱞᱮ ᱛᱳᱹᱣ ᱪᱮᱫ ᱠᱚ ᱦᱮᱱᱟ ᱛᱟᱵᱤᱱᱟ?
ᱟᱹᱛ ᱾ ᱦᱩᱭᱳᱜᱼᱟ ᱡᱟᱦᱟᱸ ᱚᱞᱚᱜ ᱯᱟᱲᱦᱟᱣ ᱠᱚ ᱦᱩᱭᱩᱜ ᱜᱤᱭᱟ ᱚᱱᱟ ᱜᱮᱭᱟ ᱠᱚ ᱟᱠᱚ ᱥᱟᱛᱮ ᱨᱚᱯᱚᱲ ᱠᱷᱮᱞᱳᱰ ᱨᱮ ᱡᱟᱦᱟᱸ ᱤᱥᱠᱩᱞ ᱠᱚᱨᱮ ᱡᱟᱦᱟᱸ ᱠᱷᱤᱞᱳᱰ ᱦᱩᱭᱩᱜ ᱜᱮᱭᱟ ᱜᱚᱝᱠᱮ ᱥᱮ ᱠᱷᱤᱞᱳᱰ ᱾
ᱠᱨᱤᱠᱮᱴ ᱠᱚ ᱯᱷᱩᱴᱵᱚᱞ ᱠᱚ ᱜᱚᱝᱠᱮ ᱥᱟᱣ ᱛᱮ ᱞᱟᱦᱟ ᱛᱮᱫᱚ ᱠᱷᱮᱞᱳᱰ ᱠᱚᱫᱚ ᱦᱩᱭᱩᱜ
ᱦᱮᱸ ᱞᱟᱦᱟ ᱛᱮᱢᱟ ᱟᱭᱢᱟ ᱟᱭᱢᱟ ᱟᱞᱮ ᱫᱚ ᱱᱤᱭᱟᱹ ᱩᱸ ᱦᱩᱭ ᱠᱟᱱᱟ ᱱᱮᱛᱟᱨ ᱢᱟ ᱚᱱᱟ ᱠᱩᱫᱚ ᱪᱮᱫ ᱦᱚᱸ ᱵᱟᱹᱱᱩᱜᱼᱟ ᱾
ᱦᱮᱸ ᱦᱮᱸ ᱦᱮᱸ ᱞᱟᱦᱟᱛᱮᱢᱟ ᱜᱚᱝᱠᱮ ᱦᱩᱸᱠᱚ ᱠᱷᱮᱞ ᱮᱫᱟ ᱾ ᱟᱨ ᱥᱴᱩᱰᱮᱱᱴ ᱦᱚᱸ ᱠᱷᱮᱞ ᱮᱫᱟ ᱥᱟᱶᱛᱮ ᱮᱫᱚᱢ ᱢᱤᱞᱮᱢᱤᱥᱮ ᱦᱮᱱᱟᱜ ᱟᱸ ᱦᱮᱸ ᱾ ᱟᱰᱤ ᱚᱱᱟ ᱫᱤᱥᱟᱹ ᱠᱚ ᱯᱟᱲᱦᱟᱜ ᱠᱟᱱᱟ ᱛᱚ ᱚᱱᱟ ᱠᱟᱛᱷᱟ ᱠᱚ ᱟᱰᱤ ᱠᱟᱹᱴᱤᱡ ᱨᱟᱹᱥᱠᱟᱹ ᱜᱮ ᱵᱩᱡᱷᱟᱹᱜ ᱠᱟᱱᱟ ᱞᱟᱦᱟ ᱛᱮᱱᱟᱜ᱾ ᱦᱮᱸ ᱜᱚᱝᱠᱮ ᱥᱟᱣᱛᱮ ᱡᱟᱦᱟᱸ ᱥᱚᱢᱯᱚᱨᱠᱚ ᱛᱟᱦᱮᱞᱮᱱᱟ ᱾ ᱦᱮᱸ ᱦᱮ ᱾ ᱟᱫᱚ ᱱᱮᱛᱟᱨ ᱢᱟ ᱟᱰᱤ ᱜᱟᱱ ᱟᱭᱢᱟ ᱜᱮ ᱜᱷᱚᱴᱚᱱᱟ ᱛᱚ ᱜᱷᱚᱴᱟᱜ ᱠᱟᱱᱟ ᱾ ᱡᱟᱦᱟᱸ ᱜᱚᱝᱠᱮ ᱥᱟᱛᱮ ᱡᱟᱦᱟᱸ ᱦᱟᱱᱟ ᱱᱚᱣᱟ ᱦᱩᱭᱩᱜ ᱠᱟᱱᱟ ᱛᱚ
ᱦᱳᱭ ᱦᱳᱭ,
ᱡᱮᱢᱚᱱ ᱠᱤᱪᱷᱩ ᱫᱤᱱ ᱵᱟᱫ ᱨᱮᱜᱮ ᱠᱤᱪᱷᱩ ᱫᱤᱱ ᱞᱟᱦᱟ ᱨᱮᱜᱮ ᱢᱤᱴᱟᱹᱜ ᱠᱷᱚᱵᱚᱨᱤᱧ ᱧᱟᱢ ᱠᱮᱭᱟ ᱪᱮᱫ ᱢᱤᱫᱴᱟᱝ ᱜᱚᱝᱠᱮ ᱚᱱᱠᱟ ᱱᱟᱜ ᱜᱮ ᱢᱤᱥᱩᱥ ᱢᱟᱱᱮ ᱮᱴᱟᱜ ᱠᱷᱚᱵᱚᱨ ᱠᱚ ᱮᱢ ᱠᱟᱣᱫᱮᱭᱟ ᱛᱟᱨᱢᱟᱱᱮ ᱟᱭᱳ ᱵᱟᱵᱟ ᱴᱷᱮᱡ ᱪᱟᱞᱟᱣ ᱠᱟᱛᱮᱜ ᱞᱟᱹᱭ ᱮᱫᱟ ᱠᱚ ᱜᱚᱝᱠᱮ ᱫᱟᱞ ᱠᱟᱫᱤᱱᱟᱭ ᱮᱢᱱᱤ ᱮᱲᱰᱮ ᱮᱰᱮ ᱥᱮ ᱥᱟᱹᱲᱤ ᱠᱟᱛᱮ ᱱᱚᱣᱟ ᱫᱚ ᱵᱟᱹᱧ ᱵᱟᱰᱟᱭᱟ ᱠᱤᱱᱛᱩ ᱦᱮᱸ ᱦᱮᱸ ᱥᱴᱩᱰᱮᱱᱴ ᱞᱟᱹᱭ ᱮᱫᱟ ᱟᱫᱚ ᱥᱴᱩᱰᱮᱱᱴ ᱨᱮᱱ ᱟᱭᱳ ᱵᱟᱵᱟ ᱛᱟᱠᱚ ᱦᱮᱡ ᱠᱟᱛᱮᱫ ᱠᱟᱹᱴᱤᱡ ᱪᱩᱞᱩᱝ ᱜᱚᱝᱜᱮ ᱦᱚᱸᱠᱚ ᱮᱜᱮᱨ ᱠᱮᱫᱮᱭᱟ ᱥᱮ ᱚᱱᱟᱫᱚ ᱟᱹᱰᱤ ᱠᱷᱟᱨᱟᱯ ᱜᱮ ᱵᱩᱡᱷᱟᱹᱜᱼᱟ
ᱦᱚᱸ ᱦᱚᱸ ᱡᱮᱦᱮᱛᱩ ᱥᱠᱩᱞ ᱥᱠᱩᱞ ᱪᱟᱞᱟᱣ ᱟᱠᱟᱱᱟᱭ ᱢᱟᱱᱮ ᱚᱸᱰᱮ ᱫᱚ ᱟᱫᱚ ᱢᱟᱥᱴᱟᱨᱟᱜ ᱢᱟᱱ ᱥᱴᱩ ᱰᱮᱱ ᱢᱟᱱᱮ ᱥᱴᱩᱰᱮᱱᱴ ᱫᱚ ᱥᱴᱩᱰᱮᱱᱴ ᱞᱮᱠᱟ ᱠᱚ ᱛᱟᱦᱮᱱᱟ ᱜᱚᱝᱠᱮ ᱫᱚ ᱜᱚᱝᱠᱮ ᱞᱮᱠᱟ ᱠᱚ ᱛᱟᱦᱮᱱᱟ ᱜᱚᱝᱠᱮ ᱪᱮᱛᱟᱱ ᱨᱮᱫᱚ ᱪᱮᱜᱽ ᱦᱚᱸ ᱵᱟᱝ ᱨᱚᱲ ᱫᱟᱲᱮᱭᱟᱜᱼᱟᱢ᱾
ᱦᱮᱸ ᱦᱮᱸ᱾ ᱟᱫᱚ ᱱᱤᱛ ᱞᱟᱦᱟᱛᱮᱢ ᱞᱮᱠᱟ ᱫᱚ ᱩᱱᱟᱹᱜ ᱫᱚ ᱵᱟᱠᱚ ᱫᱟᱫᱟᱞ ᱠᱟᱱᱟ ᱮᱱᱛᱮ ᱨᱮᱦᱚᱸ ᱠᱟᱹᱴᱤ ᱪᱩᱞᱩᱝ ᱦᱟᱱᱟ ᱞᱮᱟᱹᱭ ᱞᱮᱠᱷᱟᱡ ᱦᱚ
ᱦᱚ
ᱠᱟᱹᱴᱤᱡ ᱨᱟᱹᱜᱤ ᱠᱚ ᱵᱩᱡᱷᱟᱹᱣ ᱫᱟ ᱤᱭᱟᱹ ᱛᱟᱠᱚ ᱥᱴᱩᱰᱮᱱᱴ ᱠᱚ ᱟᱫᱟᱱᱤ ᱱᱮᱛᱟᱨ ᱞᱤ ᱞᱮᱠᱟᱱ ᱯᱟᱹᱴᱷᱩᱣᱟᱹ ᱫᱚ ᱵᱟᱹᱱᱩᱜ ᱠᱚᱣᱟ ᱛᱚ ᱞᱟᱦᱟᱛᱮ ᱞᱮᱠᱟ ᱡᱟᱦᱟᱸ ᱟᱵᱚ ᱥᱟᱱᱛᱚ ᱥᱤᱥᱴᱚ ᱵᱚᱱ ᱛᱟᱦᱮᱸ ᱞᱮᱱᱟ ᱜᱚᱝᱠᱮ ᱭᱟᱜ ᱠᱟᱛᱷᱟ ᱵᱚᱱ ᱢᱟᱱᱟᱣ ᱮᱫᱟ
ᱦᱳᱭ ᱦᱳᱭ᱾
ᱟᱸᱡᱚᱢ ᱫᱟ ᱵᱤᱱ ᱛᱚ ᱤᱱᱟᱜ ᱠᱟᱛᱷᱟ ᱚ ᱦᱮᱸ ᱦᱮᱸ ᱪᱮᱜᱽ ᱵᱤᱱ ᱞᱟᱹᱭ ᱮᱫᱟ?
ᱞᱟᱦᱟ ᱛᱮᱢᱟ ᱡᱮᱢᱚᱱ ᱜᱚᱝᱠᱮ ᱠᱚ ᱥᱟᱛᱮᱫ ᱫᱚ ᱯᱩᱨᱟᱹ ᱢᱟᱱᱮ ᱢᱮᱞᱟ ᱢᱮᱥᱟ ᱯᱩᱨᱟᱹ ᱮᱢᱱᱤ ᱠᱟᱛᱮ ᱞᱮᱠᱟ ᱜᱮ ᱛᱟᱦᱮᱱ ᱦᱩᱭᱩᱜ ᱛᱟᱦᱮᱸᱫ ᱦᱮᱸ ᱦᱮᱸ ᱜᱟᱛᱮ ᱞᱮᱠᱟ ᱜᱮ ᱛᱟᱦᱮᱱ ᱦᱩᱭᱩᱜ ᱛᱟᱦᱮᱸ ᱢᱟᱱᱮ ᱯᱟᱲᱦᱟᱣ ᱡᱚᱠᱷᱚᱱ ᱯᱟᱲᱦᱟᱣ ᱠᱚᱨᱟᱣ ᱛᱮ ᱦᱩᱭᱩᱜ ᱛᱟᱭᱟ ᱟᱨ ᱮᱢᱱᱤ ᱤᱢᱤᱱ ᱫᱚ ᱡᱮᱢᱚᱱ ᱦᱳᱭ ᱴᱤᱯᱷᱤᱱ ᱴᱟᱭᱤᱢ ᱠᱷᱮᱞᱳᱰ ᱴᱟᱭᱤᱢ ᱩᱱ ᱡᱚᱠᱷᱚᱱ ᱫᱚ ᱮᱢᱱᱤ ᱯᱟᱹᱴᱷᱩᱣ ᱥᱟᱛᱮ ᱜᱮ ᱟᱹᱰᱤ ᱫᱟᱬᱟ ᱵᱟᱲᱟᱭ ᱦᱩᱭᱩᱜ ᱛᱟᱦᱮᱸᱜ ᱡᱟᱦᱟᱱᱟᱜ ᱛᱚ ᱪᱮᱫ ᱦᱩᱭᱩᱜᱼᱟ ᱩᱱᱠᱩ ᱥᱟᱛᱮᱜ ᱛᱟᱦᱮᱸ ᱞᱮᱱᱠᱷᱟᱱ ᱡᱟᱦᱟᱱᱟᱜ ᱠᱚ ᱡᱟᱦᱟᱱᱟᱜ ᱫᱚ ᱵᱟᱝ ᱪᱮᱫ ᱟᱹᱵᱤᱱᱟᱠᱚ᱾ ᱡᱮ ᱱᱚᱣᱟ ᱱᱚᱣᱟ ᱠᱚᱨᱟᱣ ᱞᱮᱠᱷᱟᱱ ᱵᱮᱴᱟᱨᱚᱜᱼᱟ
ᱟᱠᱫᱚᱢ ᱮᱠᱫᱚᱢ
ᱱᱮᱛᱟᱨ ᱢᱟ ᱚᱱᱟ ᱠᱚ ᱦᱩᱭ ᱜᱮ ᱵᱟᱝ ᱦᱩᱭᱩᱜ ᱠᱟᱱ
ᱦᱮᱸ ᱱᱮᱛᱟᱨ ᱢᱟ ᱫᱚ ᱚᱱᱠᱟ ᱜᱮ ᱵᱟᱝ ᱦᱩᱭᱩᱜ ᱠᱟᱱᱟ ᱟᱫᱚ ᱱᱮᱛᱟᱨ ᱡᱟᱦᱟᱸ ᱤᱭᱟᱹ ᱱᱤᱭᱚᱢ ᱠᱚᱠᱚ ᱵᱮᱱᱟᱣ ᱮᱫᱟ ᱥᱚᱨᱠᱟᱨ ᱛᱚᱨᱚᱯᱷ ᱠᱷᱚᱱ ᱜᱤᱫᱽᱨᱟᱹ ᱚᱯᱚᱨ ᱲᱮ ᱚᱱᱠᱟ ᱦᱟᱱᱟ ᱱᱟ ᱞᱟᱹᱭ ᱵᱟᱝ ᱜᱟᱱᱚᱜᱼᱟ ᱮᱠᱟᱞ ᱫᱟᱞ ᱫᱚ ᱮᱠᱟᱞ ᱛᱮᱜᱮ ᱠᱚ ᱢᱟᱱᱟᱣ ᱟᱠᱟᱫ-ᱟ ᱡᱟᱦᱟᱱᱟᱜ ᱫᱳᱥ ᱨᱮᱦᱚᱸ
ᱦᱩᱸ ᱦᱩᱸ ᱞᱟᱦᱟ ᱞᱟᱦᱟ ᱛᱮᱢᱟ ᱯᱟᱹᱴ ᱴᱷᱩᱣᱟᱹ ᱠᱚᱦᱚᱸ ᱨᱟᱥᱛᱟ ᱠᱚᱛᱮ ᱡᱩᱫᱤ ᱠᱚ ᱪᱟᱞᱟᱜᱼᱟ ᱠᱟᱹᱴᱤᱡ ᱨᱮᱦᱚᱸ ᱥᱚᱢ ᱢᱟᱱ ᱠᱚᱵᱤᱱ ᱮᱢᱟ ᱠᱚᱣᱟ ᱱᱮᱛᱟᱨ ᱢᱟ ᱚᱱᱟ ᱠᱚᱫᱚ ᱪᱮᱫ ᱦᱚᱸ ᱵᱟᱝ ᱠᱚ ᱠᱚᱨᱟᱣ ᱮᱫᱟ ᱜᱤᱫᱽᱨᱟᱹ ᱢᱤᱫᱽᱨᱟᱹ ᱞᱟᱦᱟ ᱛᱮᱫᱚ ᱨᱟᱥᱛᱟ ᱠᱚᱛᱮ ᱪᱟᱞᱟᱜ ᱨᱮᱦᱚᱸ ᱠᱟᱹᱴᱤᱡ ᱥᱚᱢᱢᱟᱱ ᱵᱤᱱ ᱮᱢᱟᱭᱟ᱾ ᱦᱮᱸ ᱨᱟᱥᱛᱟ ᱜᱷᱟᱴ ᱠᱚᱨᱮ ᱧᱟᱯᱟᱢ ᱢᱟ ᱦᱩᱭᱩᱜ ᱜᱮᱭᱟ ᱵᱟᱡᱟᱨ ᱜᱷᱟᱴ ᱠᱚᱨᱮ ᱦᱚᱸ᱾
ᱦᱮᱸ ᱤᱧ ᱦᱚᱸᱛᱚ ᱠᱤᱪᱷᱩ ᱫᱤᱱ ᱞᱟᱦᱟ ᱨᱮᱜᱮ ᱢᱤᱴᱤᱡ ᱜᱚᱝᱠᱮ ᱥᱟᱣᱛᱤᱧ ᱧᱟᱯᱟᱢ ᱱᱟ ᱨᱟᱥᱛᱟ ᱨᱮᱜᱮ ᱴᱨᱮᱱ ᱛᱮᱧ ᱪᱟᱞᱟᱜ ᱠᱟᱱ ᱛᱟᱸᱦᱮᱼᱟ ᱮᱸ ᱚᱲᱟᱜ ᱥᱮᱜᱽ ᱜᱮ
ᱦᱮᱸ,
ᱟᱫᱚ ᱴᱮᱱ ᱯᱷᱮᱰ ᱚᱠᱛᱚ ᱨᱮᱜᱮᱧ ᱧᱟᱢ ᱠᱮᱫᱮᱭᱟ ᱟᱫᱚ ᱜᱚᱝᱠᱮ ᱥᱟᱸᱣᱛᱮ ᱠᱟᱹᱴᱤᱡ ᱨᱚᱯᱚᱲ ᱦᱩᱭᱮᱱᱟ ᱠᱟᱹᱴᱤᱡ ᱠᱚᱱᱴᱟᱠ ᱦᱚᱸᱛᱚ ᱛᱟᱦᱮᱸ ᱞᱮᱱᱟ ᱩᱱ ᱵᱷᱟᱜᱮ ᱴᱤᱠ ᱛᱢᱟᱱᱮ ᱨᱚᱯᱚᱲ ᱠᱚᱫᱚ ᱦᱩᱭᱩᱜ ᱜᱮᱭᱟ ᱜᱚᱝᱠᱮᱛᱮᱜ ᱡᱟᱦᱟᱸ ᱞᱟᱦᱟᱛᱮ ᱞᱮᱠᱟ ᱪᱟᱞᱟᱜ ᱠᱟᱱ ᱜᱮᱭᱟ ᱱᱮᱛᱟᱨ ᱦᱚᱸ ᱚᱝᱠᱟ ᱜᱮ ᱪᱟᱞᱟᱜ ᱠᱟᱴᱟᱜ ᱟᱭᱟᱜ ᱵᱷᱟᱜᱮ ᱴᱷᱤᱠ ᱵᱩᱡᱽ ᱠᱮᱫᱟᱭ ᱨᱚᱲ ᱠᱤᱫᱤᱱᱟᱭ
ᱦᱳᱭ ᱡᱮ ᱵᱟᱭ ᱦᱤᱲᱤᱧ ᱫᱟᱲᱮ ᱠᱟᱫ ᱞᱤᱧᱟᱭ᱾ ᱦᱮᱸ ᱞᱟᱦᱟᱛᱤᱱ ᱤᱥᱴᱩᱰᱮᱱᱴ ᱠᱟᱱ ᱛᱤᱧᱟᱭ ᱟᱡᱦᱚᱸ ᱵᱟᱭ ᱞᱟᱹᱭ ᱢᱟᱱᱮ ᱵᱟᱭ ᱦᱤᱲᱤᱧ ᱫᱟᱲᱮᱭᱟᱜ-ᱟ ᱱᱚᱣᱟ ᱠᱚᱫᱚ᱾
ᱦᱮᱸ ᱦᱮᱸ ᱟᱡᱦᱚᱸ ᱢᱤᱫᱴᱟᱝ ᱨᱟᱹᱥᱠᱟᱹ ᱵᱩᱡᱟᱹᱣ ᱠᱮᱭᱟ ᱢᱚᱱᱮᱨᱮ ᱵᱷᱟᱜᱮ ᱢᱮᱫ ᱴᱟᱱ ᱥᱴᱩᱰᱮᱱᱴ ᱛᱟᱦᱞᱮᱱᱟᱭ
ᱦᱩᱸ
ᱡᱮ ᱱᱮᱛᱟᱨ ᱦᱚᱸ ᱠᱟᱹᱴᱤᱡ ᱴᱷᱟᱹᱣᱠᱟᱹ ᱞᱤᱧ ᱜᱮᱭᱟᱭ ᱵᱟ ᱥᱚᱢᱢᱟᱱᱮ ᱮᱢᱟᱞᱤᱧ ᱠᱟᱱ ᱜᱮᱭᱟᱭ
ᱦᱩᱸ ᱱᱮᱛᱟᱨ ᱢᱟᱛᱚ ᱱᱚᱣᱟ ᱠᱚ ᱫᱚ ᱪᱟᱵᱟᱜ ᱠᱟᱱᱟ ᱮᱠᱟᱞ ᱛᱮᱜᱮ᱾
ᱦᱳᱭ ᱦᱳᱭ
ᱩᱸᱦᱩᱸ
ᱛᱟᱨᱟᱜ ᱡᱟ ᱪᱟᱞᱟᱜ ᱠᱟᱱᱟ ᱥᱤᱥᱴᱮᱢ ᱜᱤᱫᱽᱨᱟᱹ ᱠᱚᱦᱚᱸ ᱡᱟ ᱠᱚ ᱥᱮᱬᱟᱭᱮᱫᱟ
ᱟᱱᱟ ᱜᱮ ᱛᱚ ᱟᱫᱚ ᱜᱤᱫᱽᱨᱟᱹ ᱢᱟ ᱫᱚ ᱟᱫᱚ ᱩᱱᱠᱩ ᱫᱚ ᱞᱮᱟᱹᱭ ᱵᱟᱝ ᱜᱟᱱᱚᱜ-ᱟ ᱮᱱᱛᱮ ᱨᱮᱦᱚᱸ ᱟᱭᱳᱵᱟᱵᱟ ᱠᱟᱹᱴᱤᱡ ᱵᱩᱡᱷᱟᱹᱣ ᱞᱮᱠᱷᱟᱭ
ᱱᱮᱛᱟᱨ ᱢᱟ ᱜᱤᱫᱽᱨᱟᱹ ᱦᱚᱸ ᱢᱟᱱᱮ ᱮᱢᱚᱱ ᱠᱚ ᱜᱤᱫᱽᱨᱟᱹ ᱟᱭᱳᱵᱟᱵᱟ ᱢᱟᱱᱮ ᱮᱢᱚᱱ ᱠᱚ ᱦᱟᱨᱟ ᱵᱩᱨᱩᱭᱮᱜ ᱠᱚᱣᱟ ᱪᱮᱜ ᱦᱚᱸ ᱵᱟᱝᱠᱚ ᱞᱟᱹᱭ ᱫᱟᱲᱮᱭᱟᱜ ᱠᱟᱱᱟ ᱜᱤᱫᱽᱨᱟᱹ ᱪᱮᱛᱟᱱ ᱨᱮ
ᱚᱱᱟ ᱜᱮᱛᱚ ᱜᱤᱫᱽᱨᱟᱹ ᱡᱟᱦᱟᱸᱱᱟᱜ ᱢᱮᱱ ᱞᱮᱠᱷᱟᱡ ᱜᱮ ᱟᱹᱦᱱᱤ ᱧᱮᱞᱮ ᱠᱟᱹᱤᱱᱤᱱ ᱫᱟᱠᱟ ᱵᱟᱝ ᱡᱚᱢᱟᱭ ᱨᱟᱹᱜᱤ ᱛᱮ ᱟᱭᱳ-ᱵᱟᱵᱟ ᱦᱚᱸ ᱮᱠᱫᱚᱢ ᱪᱮᱫ ᱵᱟᱠᱚ ᱠᱚᱨᱟᱣ ᱫᱟᱲᱮᱭᱟᱜ ᱠᱟᱱᱟ ᱚᱠᱟᱞ ᱞᱮᱠᱟ ᱮᱠᱟᱞ ᱛᱮᱜᱮ ᱵᱟᱝ ᱜᱟᱱᱚᱜ-ᱟ ᱟᱭᱳ ᱵᱟᱵᱟ ᱡᱟᱦᱱᱟᱜ ᱮ ᱢᱮᱱ ᱞᱮᱠᱷᱟᱡ ᱜᱤᱫᱽᱨᱟᱹ ᱦᱚᱸᱛᱚ ᱵᱟᱹᱲᱤᱡᱚᱜ ᱠᱟᱱᱟ
ᱦᱮᱸ ᱟᱭᱳᱵᱟᱵᱟ ᱴᱷᱮᱱ ᱟᱭᱳᱵᱟᱵᱟ ᱠᱷᱟᱹᱛᱤᱨ ᱜᱮᱛᱚ ᱜᱤᱫᱽᱨᱟᱹ ᱫᱚ ᱱᱚᱝᱠᱟ ᱠᱟᱱᱟᱭ
ᱦᱮᱸ ᱦᱮᱸ ᱚᱱᱟ ᱦᱚᱸᱛᱚ ᱴᱷᱤᱠ ᱠᱟᱛᱷᱟᱢ ᱞᱟᱹᱭ ᱠᱟᱜ-ᱟ᱾